ᱦᱩᱸ ᱦᱳᱭ ᱜᱚᱝᱠᱮ ᱱᱟᱯᱟᱭ ᱜᱮ ᱥᱟᱨᱛᱮ ᱥᱟᱹᱜᱩᱱ ᱥᱤᱸᱜᱟᱹᱲ᱾
ᱦᱩᱸ ᱥᱟᱹᱜᱩᱱ ᱥᱤᱜᱟᱹᱲ᱾
ᱦᱳᱭ ᱜᱚᱝᱠᱮ ᱟᱢ ᱵᱮᱥ ᱵᱟᱲᱟ ᱜᱮᱛᱚ?
ᱦᱩᱸ ᱵᱮᱥ ᱵᱟᱲᱟᱜᱮ᱾
ᱦᱩᱸ ᱛᱟᱦᱞᱮ ᱜᱚᱝᱠᱮ ᱩᱸ ᱨᱚᱦᱚᱭ ᱠᱟᱹᱢᱤ ᱠᱚᱫᱚ ᱛᱤᱱᱟᱹᱜ ᱴᱟ ᱞᱟᱦᱟ ᱦᱩᱭᱱᱟ?
ᱨᱚᱦᱚᱭ ᱠᱚᱫᱚ ᱦᱚᱸᱜᱼᱚᱭ ᱛᱚ ᱮᱛᱚᱦᱚᱵ ᱟᱠᱟᱱᱟ ᱛᱟᱯᱚᱨᱮ ᱦᱟᱸᱜ- ᱟᱨᱦᱚᱸ ᱡᱟᱸᱦᱟ ᱠᱚ ᱵᱟᱹᱠᱤ ᱢᱮᱱᱟᱜᱼᱟ ᱚᱱᱟ ᱠᱚᱨᱮ ᱥᱤ ᱥᱤ ᱦᱩᱭᱩᱜ ᱠᱟᱱᱟ ᱟᱞᱮ ᱥᱮᱫ ᱫᱚ ᱴᱟᱠᱴᱟᱨ ᱛᱮᱜᱮ ᱛᱚᱠᱚ ᱥᱤᱭᱟ᱾
ᱦᱩᱸ,
ᱟᱫᱚ ᱚᱱᱟ ᱠᱚᱛᱮ ᱜᱮ ᱥᱤ ᱦᱳᱭᱳᱜ ᱠᱟᱱᱟ ᱦᱟᱥᱟ ᱠᱚ ᱠᱟᱹᱴᱤᱡ ᱯᱚᱪᱟᱱ ᱦᱳᱭᱳᱜ ᱠᱟᱱᱟ ᱛᱟᱨ ᱯᱚᱨᱮ ᱟᱫᱚ ᱦᱟᱸᱜ ᱚᱱᱟ ᱠᱚᱦᱚᱸ ᱨᱚᱦᱚᱭ ᱦᱩᱭᱩᱜᱼᱟ ᱠᱤᱪᱷᱩ ᱜᱟᱱ ᱫᱚ ᱦᱳᱭ ᱠᱟᱱᱟ ᱟᱨ ᱠᱤᱪᱷᱩ ᱜᱟᱱ ᱫᱚ ᱵᱟᱠᱤ ᱢᱮᱱᱟᱜᱼᱟ᱾
ᱟᱹᱰᱤ ᱢᱚᱡᱽ ᱟᱞᱮ ᱦᱚᱸᱱᱟᱜ ᱜᱚᱝᱠᱮ ᱦᱮᱸ ᱜᱚᱝᱠᱮ ᱞᱟᱹᱭ ᱢᱮ?
ᱪᱟᱥ ᱨᱮᱱᱟᱜ ᱠᱷᱚᱵᱚᱨ?
ᱩᱸ ᱟᱞᱮᱥᱮᱱ ᱱᱟᱜ ᱜᱚᱝᱠᱮᱱᱟᱜ ᱮ ᱨᱚᱦᱚᱭ ᱠᱚᱫᱚ ᱱᱟᱜ ᱟᱹᱣᱨᱤ ᱠᱚ ᱮᱛᱚᱦᱚᱵᱟ ᱾ ᱦᱩᱸ ᱟᱨ ᱪᱟᱨᱟ ᱠᱚ ᱚᱝᱠᱟ ᱞᱮᱠᱟ ᱡᱷᱚᱛᱚ ᱦᱚᱲᱟᱜ ᱟᱹᱨᱤ ᱦᱟᱨᱟ ᱯᱩᱨᱟᱹᱜ ᱛᱟᱠᱚᱣᱟ ᱟᱨ ᱫᱟᱜ ᱦᱚᱸ ᱠᱟᱹᱴᱤᱡ ᱠᱚᱢ ᱧᱚᱜ ᱠᱟᱱᱟ ᱟᱨ ᱡᱟᱦᱟᱸ ᱞᱮᱠᱟ ᱥᱮᱨᱢᱟ ᱨᱮ ᱫᱟᱜ ᱡᱟᱹᱲᱤᱭ ᱟᱭ ᱚᱱᱚ ᱚᱝᱠᱟ ᱫᱟᱜ ᱡᱟᱹᱲᱤ ᱛᱮᱫᱚ ᱱᱟᱦᱟᱜ ᱪᱟᱥ ᱵᱟᱝ ᱦᱳᱭᱳᱜᱚᱜ ᱠᱟᱱᱟ ᱾ ᱛᱚ ᱡᱟᱦᱟᱸ ᱞᱮᱠᱟ ᱨᱤᱢᱤᱞᱮᱻᱟ ᱚᱱᱝᱠᱟ ᱞᱮᱠᱟ ᱵᱟᱝ ᱮ ᱫᱟᱜᱮᱜᱼᱟ ᱛᱚ ᱟᱨ ᱠᱟᱹᱴᱤᱡ ᱡᱟᱹᱥᱛᱤ ᱧᱚᱜ ᱫᱟᱜ ᱫᱚᱨᱠᱟᱨᱚᱜ ᱠᱟᱱᱟ ᱾
ᱦᱩᱸ ᱩᱸ
ᱟᱫᱚ ᱱᱮᱛᱟᱨ ᱫᱟᱜ ᱫᱚ ᱚᱱᱮ ᱠᱟᱨ ᱫᱟᱜ ᱫᱚ ᱦᱚᱜᱼᱚᱭ ᱥᱨᱟᱵᱚᱱ ᱵᱚᱸᱜᱟ ᱠᱷᱚᱱᱟᱜ ᱡᱩᱫᱤ ᱫᱟᱜᱟᱭ ᱥᱟᱱ ᱵᱚᱸᱜᱟ ᱠᱷᱚᱱᱟᱜ ᱥᱟᱱ ᱵᱚᱸᱜᱟ ᱫᱚ ᱾ ᱥᱟᱱ ᱵᱚᱸᱜᱟ ᱵᱟᱠᱷᱟᱱ ᱵᱷᱟᱫᱚᱨ ᱵᱚᱸᱜᱟ ᱡᱚᱜ ᱫᱚ ᱫᱟᱜ ᱜᱮᱭᱟᱭ ᱵᱷᱟᱜᱤ ᱜᱮ ᱟᱥᱟᱲ ᱵᱚᱸᱜᱟ ᱠᱷᱚᱱᱟᱜ ᱱᱮᱛᱟᱨ ᱫᱚ ᱾ ᱪᱟᱞ ᱠᱚᱦᱚᱸ ᱯᱟᱞᱴᱟᱣ ᱠᱟᱱᱟ ᱥᱮ ᱾ ᱟᱥᱟᱲ ᱵᱚᱸᱜᱟ ᱫᱟᱜ ᱩᱱᱟᱹᱜ ᱵᱟᱝ ᱛᱟᱦᱮᱱᱟ ᱢᱮᱱᱠᱷᱟᱱ ᱥᱟᱱ ᱵᱚᱸᱜᱟ ᱵᱷᱟᱫᱚᱨ ᱵᱚᱸᱜᱟ ᱡᱮ ᱫᱟᱜᱟᱭ ᱾
ᱛᱚ ᱦᱳᱭ ᱦᱳᱭ,
ᱦᱩᱸ ᱟᱫᱚ ᱱᱟᱹᱭ ᱫᱷᱟᱨᱮ ᱨᱮᱱ ᱡᱟᱦᱟᱸᱭ ᱱᱟᱹᱭ ᱫᱷᱟᱨᱮ ᱨᱮᱱ ᱡᱟᱦᱟᱸᱭ ᱪᱟᱹᱥᱤ ᱠᱚ ᱢᱮᱱᱟᱜ ᱠᱚᱣᱟ ᱩᱱᱠᱩᱣᱟᱜ ᱫᱚ ᱟᱹᱰᱤ ᱠᱷᱚᱛᱤ ᱜᱚᱫ ᱠᱟᱛᱟ ᱠᱚᱣᱟ ᱱᱚᱣᱟ ᱥᱟᱱ ᱵᱚᱸᱜᱟ ᱟᱨ ᱵᱷᱟᱫᱚᱨ ᱵᱚᱸᱜᱟ ᱫᱚ ᱾
ᱦᱩᱸ ᱥᱟᱱᱟᱢ ᱥᱟ ᱥᱟᱛᱮ ᱱᱚᱣᱟ ᱫᱟᱜ ᱡᱟᱹᱲᱤ ᱨᱮᱭᱟᱝ ᱤᱭᱟᱹ ᱠᱚᱦᱚᱸ ᱟᱹᱨᱩᱯᱷᱮᱨᱟᱣ ᱠᱟᱱᱟ ᱵᱟᱝ ᱾
ᱦᱩᱸ
ᱦᱩᱸ ᱵᱟᱠᱷᱟᱱ ᱞᱟᱦᱟ ᱛᱮᱫᱚ ᱱᱮᱛᱟᱨ ᱟᱹᱰᱤ ᱜᱟᱱ ᱜᱮ ᱜᱮ ᱨᱚᱦᱚᱭ ᱠᱚ ᱯᱩᱨᱟᱹᱣ ᱧᱚᱜ ᱮᱡ ᱛᱟᱦᱮᱱᱟ ᱾
ᱦᱩᱸ ᱨᱚᱦᱚᱭ ᱢᱟᱱᱮ ᱱᱤᱛᱚᱜ ᱫᱚᱠᱚ ᱨᱚᱦᱚᱭ ᱜᱚᱫ ᱛᱟᱦᱮᱸᱫ ᱯᱟᱹᱦᱤᱞ ᱫᱚ ᱦᱟᱱᱮ ᱨᱳᱦᱤᱱ ᱨᱮ ᱛᱚᱞᱟ ᱠᱚ ᱜᱤᱰᱤ ᱛᱟᱦᱮᱱ ᱾
ᱜᱤᱨᱤ ᱛᱮ ᱦᱳᱭ ᱦᱳᱭ᱾
ᱟᱥᱟᱲ ᱵᱚᱸᱜᱟ ᱥᱨᱟᱵᱚᱱ ᱵᱚᱸᱜᱟ ᱚᱱᱟ ᱵᱟᱨ ᱥᱚᱯᱛᱟᱦ ᱠᱷᱟᱱ ᱜᱮ ᱨᱚᱦᱚᱭ ᱠᱚᱫᱚ ᱠᱚᱢᱯᱞᱤᱴᱚᱜ ᱛᱟᱦᱮᱸᱫ᱾ ᱥᱮ ᱦᱩᱭ ᱦᱩᱭ ᱩᱛᱟᱹᱨᱚᱜ ᱛᱟᱦᱮᱸᱫ ᱟᱫᱚ ᱱᱮᱛᱟᱨ ᱫᱚ ᱫᱟᱜ ᱡᱟᱹᱲᱤ ᱠᱚᱦᱚᱸ ᱢᱟᱱᱮ ᱴᱷᱤᱠ ᱚᱠᱛᱚ ᱨᱮᱫᱚ ᱵᱟᱭ ᱮᱢᱟᱜ ᱠᱟᱱᱟᱭ ᱥᱮ,
ᱦᱩᱸ ᱮᱠᱟᱞ᱾
ᱛᱟᱯᱚᱨᱮ ᱟᱯᱮ ᱥᱮᱫ ᱛᱟᱦᱚᱞᱮ ᱤᱭᱟᱹ ᱚᱱᱟ ᱠᱷᱮᱞᱳᱰ ᱠᱚᱫᱚ ᱮᱛᱚᱦᱚᱵ ᱱᱟ ᱥᱮ ᱵᱟᱝ?
ᱮᱸᱜ ᱜᱚᱝᱠᱮ ᱚᱱᱠᱟᱞᱮᱠᱟ ᱟᱹᱣᱨᱤ ᱱᱟᱸᱜ ᱮᱛᱚᱦᱚᱵᱚᱜᱼᱟ ᱱᱟᱸᱜ ᱱᱚᱛᱮ ᱫᱚ ᱱᱟᱸᱜ ᱡᱟᱹᱥᱛᱤ ᱠᱟᱭᱛᱮ ᱧᱮᱞᱟ ᱠᱟᱱᱟ ᱯᱚᱱᱨᱚ ᱟᱜᱚᱥᱴ ᱯᱚᱨᱮ ᱠᱷᱚᱱ ᱮᱦᱚᱵᱚᱜ ᱜᱮᱭᱟ ᱛᱮᱟᱭᱛᱮ ᱚᱱᱟ ᱯᱚᱨᱮ ᱠᱷᱚᱱ ᱫᱚ ᱟᱹᱰᱤ ᱞᱟᱜᱟᱛᱟᱨ ᱠᱤ ᱦᱟᱸᱰᱮ ᱵᱟᱝ ᱡᱟᱦᱟᱸ ᱵᱟᱝ ᱡᱟᱦᱟᱸ ᱨᱮᱠᱚ ᱠᱷᱮᱞᱪᱚᱭᱮᱫ ᱜᱮᱭᱟ ᱫᱤᱱᱟᱹᱢ ᱜᱮ᱾
ᱦᱩᱸ᱾
ᱦᱮᱸ᱾
ᱟᱞᱮ ᱥᱮᱫ ᱦᱚᱸ ᱟ ᱟᱞᱮᱥᱮᱫ ᱦᱚᱸ ᱚᱱᱟ ᱯᱚᱱᱨᱚᱭ ᱟᱜᱚᱥᱴ ᱠᱷᱚᱱᱟᱜ ᱜᱮ ᱮᱛᱚᱦᱚᱵᱚᱜᱼᱟ ᱯᱚᱱᱮᱨᱚᱭ ᱟᱜᱚᱥᱴᱚ ᱠᱷᱚᱡ ᱜᱮ ᱠᱷᱮᱞ ᱠᱷᱮᱞᱳᱰ ᱫᱚ ᱦᱩᱭᱩᱜᱼᱟ ᱟᱞᱮ ᱟᱹᱛᱩᱳ ᱥᱩᱨ ᱨᱮᱜᱮ, ᱛᱚ ᱩᱱ ᱦᱤᱞᱳᱜ ᱠᱷᱚᱱᱟᱜ ᱜᱮ ᱡᱟ ᱮᱛᱚᱦᱚᱵ ᱱᱟ ᱟᱫᱚ ᱯᱩᱨᱟᱹᱭ ᱪᱟᱞᱟᱣ ᱤᱫᱤᱜᱼᱟ ᱚᱱᱮ ᱮᱸ ᱱᱚᱵᱷᱮ ᱮᱸ ᱱᱚᱵᱷᱮᱢᱵᱚᱨ ᱞᱟᱭᱟᱫᱟ ᱡᱟᱱᱣᱟᱨᱤ ᱡᱟᱱᱩᱣᱟᱨᱤ ᱯᱷᱮᱵᱽᱨᱩᱣᱟᱨᱤ ᱯᱚᱨᱡᱚᱱᱛᱚ ᱯᱷᱮᱵᱽᱨᱣᱟᱨᱤ ᱯᱚᱨᱡᱚᱱᱛᱚ ᱠᱷᱮᱞᱳᱴ ᱦᱩᱭᱩᱜ ᱜᱮᱭᱟ᱾
ᱦᱳᱭ ᱚᱱᱠᱟ ᱜᱮ ᱧᱮᱞ ᱦᱩᱭ ᱠᱟᱱᱟ᱾ ᱩᱸᱜ ᱠᱷᱮᱞ ᱦᱚᱸᱠᱚ ᱫᱚᱨᱠᱟᱨ ᱜᱚᱝᱠᱮ ᱛᱟᱦᱚᱞᱮ ᱟᱢ ᱵᱚᱞ ᱠᱚᱫᱚᱢ ᱠᱷᱮᱞᱳᱰ ᱜᱮᱭᱟ ᱥᱮ ᱵᱟᱝ?
ᱞᱟᱦᱟ ᱠᱷᱮᱞ ᱦᱩᱭᱩᱜ ᱛᱟᱦᱮᱸᱫ ᱟᱫᱚ ᱱᱮᱛᱟᱨ ᱫᱚ ᱵᱟᱹᱜᱤ ᱦᱩᱭ ᱠᱟᱱᱟ᱾
ᱚᱸ᱾
ᱮ ᱪᱟᱯ ᱛᱟᱦᱮᱸᱱᱠᱷᱟᱱ ᱚᱱᱟᱫᱚ ᱠᱷᱮᱞᱳᱰ ᱠᱚᱫᱚ ᱩᱱᱟᱹᱜᱴᱟ ᱵᱟᱝ ᱥᱮᱱ ᱦᱩᱭᱩᱜ ᱜᱮᱭᱟ᱾ ᱧᱮᱞ ᱫᱚ ᱪᱟᱞᱟᱣ ᱦᱩᱭᱩᱜ ᱜᱮᱭᱟ ᱱᱮᱛᱟᱨ ᱫᱚ᱾
ᱦᱩᱸ᱾
ᱮᱸᱜ ᱡᱟᱦᱟᱸ ᱨᱮᱜᱮ ᱫᱷᱟᱢᱟᱠᱟ ᱠᱷᱮᱞᱳᱰ ᱠᱚ ᱦᱩᱭᱩᱜᱼᱟ ᱚᱱᱟ ᱠᱚᱫᱚ ᱠᱷᱮᱞ ᱧᱮᱞ ᱜᱮ ᱦᱩᱭᱩᱜ ᱜᱮᱭᱟ᱾ ᱦᱮᱸ ᱫᱟᱹᱢᱤ ᱫᱟᱹᱢᱤ ᱮᱸ ᱯᱞᱮᱭᱟᱨ ᱠᱚᱠᱚ ᱦᱤᱡᱩᱜᱼᱟ ᱛᱚ ᱵᱤᱫᱮᱥᱤ ᱠᱚ ᱯᱷᱚᱨᱱᱟᱨ ᱠᱚ ᱦᱤᱡᱩᱜ ᱜᱮᱭᱟ ᱛᱚ᱾
ᱩᱸ ᱦᱳᱭ ᱦᱳᱭ ᱠᱷᱮᱞ ᱧᱮᱞ ᱨᱮᱦᱚᱸ ᱢᱚᱸᱡᱽ ᱵᱩᱡᱩᱜᱚᱜ ᱜᱮᱭᱟ᱾ ᱦᱩᱸ᱾
ᱡᱮᱠᱚ ᱦᱚᱲᱚᱜᱼᱟ ᱢᱤᱫ ᱫᱷᱟᱣ ᱟᱫᱚ ᱚᱱᱟ ᱡᱟᱭᱜᱟ ᱠᱷᱚᱱᱟᱜ ᱵᱮᱨᱮᱫ ᱞᱮᱱᱠᱷᱟᱱ ᱟᱫᱚ
ᱦᱮᱸ ᱦᱮᱸ ᱯᱚᱨᱮ ᱵᱟᱨ ᱫᱚ ᱚᱸᱰᱮ ᱫᱚ ᱵᱟᱝ ᱧᱟᱢᱚᱜᱼᱟ᱾
ᱫᱟᱣ ᱟᱫᱚ ᱵᱟᱝ ᱵᱤᱱ ᱧᱟᱢᱟ ᱦᱮᱸ?
ᱦᱳᱭ ᱦᱳᱭ ᱚᱝᱠᱟ ᱜᱮ᱾ ᱟᱨᱚ ᱧᱮᱞ ᱦᱩᱭ ᱠᱟᱱᱟ ᱩᱱᱟᱹᱜ ᱜᱟᱱ ᱥᱟᱹᱨᱫᱤ ᱥᱤᱛᱩᱝ ᱨᱮᱦᱚᱸ ᱨᱚᱦᱚᱲ ᱦᱟᱠᱩᱞᱠᱭᱟ ᱠᱚ ᱛᱟᱥᱮ ᱠᱚᱣᱟ ᱛᱚ ᱛᱟᱣ ᱪᱷᱟᱛᱟ ᱠᱚ ᱵᱟᱢ ᱵᱮᱞᱟ ᱦᱩᱸ
ᱠᱷᱮᱞᱳᱰ ᱦᱩᱭᱩᱜ ᱨᱮᱦᱚᱸ ᱥᱮ ᱢᱟᱱᱮ ᱡᱷᱟᱯ ᱪᱷᱟᱛᱟ ᱛᱮ ᱧᱮᱞ ᱟᱠᱚ ᱵᱚᱨ ᱥᱟᱛᱷᱤ ᱦᱚᱨᱚᱜ ᱠᱟᱛᱮᱫ ᱦᱚᱞᱮᱭᱚ ᱠᱚ ᱧᱮᱞᱟ ᱢᱮᱱᱠᱷᱟᱱ ᱦᱚᱲ ᱮᱱᱛᱮ ᱨᱮᱦᱚᱸ ᱵᱟᱝ ᱠᱚ ᱥᱟᱦᱟᱜ ᱚᱰᱮᱸ ᱠᱷᱚᱱ᱾
ᱦᱩᱸ᱾ ᱦᱮᱸ ᱛᱚ ᱟᱵᱚ ᱱᱚᱸᱰᱮ ᱫᱚ ᱧᱮᱞᱚᱜ ᱠᱟᱱᱟ ᱡᱟᱹᱥᱛᱤ ᱟᱛᱮᱜ ᱛᱟᱦᱮᱸᱱᱟ ᱯᱷᱩᱴᱵᱚᱞ ᱫᱩᱞᱟᱹᱲᱤᱭᱟᱹ ᱫᱚ ᱟᱹᱰᱤ ᱜᱮ ᱡᱟᱹᱥᱛᱤ ᱢᱮᱱᱟᱜ ᱵᱚᱱᱟ ᱮᱴᱟᱜ ᱠᱷᱮᱞᱳᱰ ᱠᱷᱚᱱ ᱫᱚ᱾
ᱦᱩᱸ ᱟᱨ ᱚᱱᱟ ᱯᱷᱩᱴᱵᱚᱞ ᱨᱮᱫᱚ ᱥᱟᱱᱛᱟᱲ ᱟᱵᱚ ᱚᱱᱟ ᱥᱟᱱᱛᱟᱲ ᱠᱚᱦᱚᱸ ᱵᱷᱟᱜᱮ ᱜᱮ ᱦᱮᱸᱱᱟᱜ ᱠᱚᱣᱟ ᱠᱷᱮᱞᱳᱰ ᱜᱮᱭᱟ ᱠᱚ ᱥᱟᱱᱟᱢᱟᱜ ᱡᱚᱛᱚ ᱴᱤᱢ ᱨᱮᱜᱮ ᱵᱤᱱ ᱧᱮᱞ ᱠᱚᱣᱟ ᱥᱟᱱᱛᱟᱲ ᱢᱤᱫ ᱦᱚᱲ ᱵᱟᱝ ᱢᱤᱫ ᱦᱚᱲ ᱫᱚ ᱢᱮᱱᱟᱭ ᱜᱮᱭᱟᱭ ᱾
ᱛᱟᱜ ᱢᱮᱱᱟᱭ ᱜᱮᱭᱟ ᱦᱳᱭ᱾
ᱟᱨ
ᱦᱮᱸ
ᱢᱮᱱᱠᱷᱟᱱ ᱠᱨᱤᱠᱮᱴ ᱠᱚᱨᱮ ᱫᱚ ᱚᱱᱟ ᱠᱚᱨᱮ ᱫᱚ ᱠᱨᱤᱠᱮᱴ ᱵᱷᱚᱞᱤᱵᱚᱞ ᱚᱱᱟ ᱠᱚᱨᱮ ᱫᱚ ᱛᱟᱲ ᱠᱚᱫᱚ ᱠᱷᱩᱵᱮᱨ ᱠᱚᱢ ᱜᱮᱠᱚ ᱠᱷᱮᱞ ᱜᱮᱛᱟ ᱵᱚᱱ ᱜᱮᱭᱟ᱾
ᱦᱳᱭ ᱦᱳᱭ ᱟᱹᱰᱤ ᱠᱚᱢ ᱜᱮᱠᱚ ᱧᱮᱞᱚᱜᱚᱜ ᱜᱮᱭᱟ᱾ ᱢᱮᱱᱠᱷᱟᱱ ᱯᱷᱩᱴᱵᱚᱞ ᱨᱮᱫᱚ ᱞᱟᱹᱭ ᱜᱟᱱᱚᱜᱼᱟ ᱠᱤᱪᱷᱩ ᱟᱵᱚ ᱥᱟᱱᱛᱟᱲ ᱠᱚ ᱟᱛᱮᱜ ᱵᱚᱭᱦᱟ ᱠᱚ ᱟᱛᱮᱜ ᱜᱮ ᱢᱤᱫᱴᱟᱝ ᱴᱤᱢ ᱛᱮᱭᱟᱨ ᱟᱠᱟᱱᱟ᱾ ᱦᱟᱸᱰᱮ ᱵᱟ ᱦᱟᱸᱰᱮ ᱱᱟᱰᱮ ᱨᱮᱱ ᱛᱟᱦᱮ ᱜᱟᱱ ᱜᱮᱭᱟᱠᱚ ᱛᱟᱦᱮ ᱜᱟᱱ ᱜᱮᱭᱟᱠᱚ᱾
ᱦᱮᱸ᱾ ᱟᱨ ᱱᱚᱛᱮ ᱤᱭᱟᱹ ᱦᱮᱸ ᱟᱨ ᱱᱚᱛᱮ ᱡᱷᱟᱲᱠᱷ ᱡᱷᱟᱨᱠᱷᱚᱱ ᱚᱱᱟ ᱥᱟᱭᱤᱰ ᱠᱚᱨᱮᱱ ᱫᱚ ᱵᱚᱨᱚᱝ ᱯᱩᱨᱟᱹ ᱯᱷᱩᱞ ᱴᱤᱢ ᱜᱮ ᱵᱚᱨᱚᱢ ᱥᱟᱱᱛᱟᱲ ᱠᱚᱵᱮᱱ ᱧᱟᱢ ᱠᱚᱣᱟ᱾
ᱦᱩᱸ ᱦᱩᱸ ᱦᱩᱸ᱾
ᱡᱚᱛᱚ ᱠᱚ ᱟᱨ ᱡᱚᱛᱚ ᱮᱠᱤ ᱥᱟᱭᱤᱡ ᱢᱟᱱᱮ ᱮᱠᱤ ᱦᱟᱭᱤᱴ ᱮᱠᱤ ᱵᱚᱰᱤ ᱠᱚᱫᱚ ᱜᱮ ᱛᱟᱠᱚᱣᱟ ᱦᱮᱸ ᱡᱚᱛᱚ ᱮᱠᱤ ᱞᱮᱵᱮᱞ ᱨᱮᱱ ᱜᱮ ᱯᱤᱞᱤᱭᱟᱨ ᱠᱚ᱾
ᱦᱩᱸ᱾
ᱚᱱᱟ ᱥᱟᱭᱤᱰ ᱠᱚᱨᱮ ᱫᱚ᱾
ᱦᱩᱸ᱾
ᱯᱷᱚᱨᱮᱱᱟᱨ ᱠᱚᱫᱚ ᱠᱚ ᱦᱮᱡ ᱵᱟᱲᱟᱜ ᱜᱮᱭᱟ᱾ ᱟᱯᱮ ᱥᱮᱫ ᱠᱚ ᱟᱯᱮ ᱥᱮᱫ ᱦᱚᱸ ᱫᱚ ᱠᱷᱮᱞᱳᱰ ᱠᱚ ᱦᱩᱭᱩᱜ ᱜᱮᱭᱟ ᱯᱷᱚᱨᱮᱨ ᱠᱚᱦᱚᱸ ᱛᱚᱠᱚ ᱥᱮᱱᱚᱜ ᱜᱮᱭᱟ ᱦᱮᱸ?
ᱦᱳᱭ ᱜᱚᱝᱠᱮ ᱱᱚᱛᱮ ᱦᱚᱸᱠᱚ ᱦᱮᱡ ᱦᱤᱡᱩᱜ ᱜᱮᱭᱟ ᱦᱮᱡ ᱫᱚ ᱢᱮᱱᱠᱷᱟᱱ ᱮᱜ ᱟᱫᱚ ᱪᱟᱞᱟᱣ ᱠᱚ ᱡᱚᱛᱚ ᱠᱷᱮᱞ ᱠᱚᱨᱮᱜ ᱫᱚ ᱚᱱᱠᱟ ᱧᱮᱞ ᱠᱚ ᱵᱟᱝ ᱪᱟᱞᱟᱣ ᱦᱩᱭ ᱠᱟᱱᱟ᱾
ᱦᱮᱸ᱾
ᱛᱚᱵᱮ ᱫᱚᱢᱮ ᱠᱚ ᱪᱟᱞᱟᱜ ᱜᱮᱭᱟ ᱯᱨᱚᱪᱩᱨ ᱜᱟᱹᱰᱤ ᱠᱚᱠᱚ ᱨᱤᱡᱟᱨᱵᱷ ᱜᱮᱭᱟ ᱟᱨᱠᱚ ᱪᱟᱞᱟᱜ ᱜᱮᱭᱟ᱾
ᱦᱮᱸ ᱟᱫᱚ ᱩᱱᱠᱩ ᱠᱷᱟᱹᱛᱤᱨ ᱜᱮ ᱢᱟᱱᱮ ᱠᱷᱮᱞᱳᱰ ᱧᱮᱞ ᱨᱮᱫᱚ ᱨᱟᱹᱥᱠᱟᱹ ᱵᱩᱡᱷᱟᱹᱜᱼᱟ᱾
ᱦᱩᱸ᱾
ᱯᱷᱚᱨᱮᱱᱟᱨ ᱠᱚᱠᱚ ᱦᱤᱡᱩᱜᱼᱟ ᱥᱮ ᱟᱭᱢᱟ ᱦᱚᱲ ᱵᱟᱝᱠᱚ ᱧᱮᱞ ᱟᱠᱟᱫ ᱠᱚᱣᱟ ᱟᱞᱮ ᱠᱚ ᱪᱮᱫ ᱞᱮᱠᱟᱱᱟ ᱠᱚ?
ᱦᱩᱸ ᱦᱩᱸ᱾
ᱱᱟᱭᱡᱮᱨᱤᱭᱟᱱ᱾ ᱤᱱᱟᱹ ᱛᱮᱜᱮ ᱟᱹᱰᱤ ᱦᱚᱲ ᱠᱚ ᱪᱟᱞᱟᱜ ᱜᱮᱭᱟ ᱡᱟᱦᱟᱸ ᱛᱤᱱᱟᱹᱜ ᱴᱤᱠᱤᱴ ᱨᱮ ᱦᱚᱸ᱾ ᱪᱟᱞᱟᱜ ᱜᱮᱭᱟ ᱠᱚ ᱡᱟᱦᱟᱸ ᱛᱤᱱᱟᱹᱜ ᱥᱟᱺᱜᱤᱧ ᱨᱮᱜᱮ ᱦᱩᱭᱩᱜ ᱢᱟ ᱦᱮᱸ᱾
ᱦᱮᱸ ᱦᱮᱸ ᱤᱧ ᱤᱧᱦᱚᱸ ᱞᱟᱦᱟ ᱥᱮᱨᱢᱟ ᱨᱤᱧ ᱪᱟᱞᱟᱣ ᱞᱮᱱ ᱛᱟᱦᱮᱱᱟ ᱧᱮᱞᱚᱜ ᱚᱱᱠᱟ᱾ ᱚ ᱟᱫᱚ ᱠᱤᱪᱷᱩ ᱫᱚ ᱧᱮᱞ ᱠᱮᱫ ᱠᱚᱣᱟ ᱴᱤᱯᱤᱱ ᱛᱮ ᱫᱟᱠᱟ ᱠᱚᱦᱚᱸ ᱜᱷᱮᱨ ᱠᱟᱜ ᱟᱠᱚ ᱟᱨ ᱠᱚ ᱪᱟᱞᱟᱣ ᱠᱟᱱᱟ᱾ ᱦᱮᱸ ᱜᱚᱝᱠᱮ ᱚᱸᱰᱮ ᱟᱫᱚ ᱨᱮᱸᱜᱮᱡ ᱛᱚ ᱦᱳᱴᱮᱞ ᱨᱮ ᱡᱚᱢ ᱠᱚ ᱛᱮ ᱜᱮᱞᱮ ᱞᱟᱭᱤᱱ ᱞᱟᱜᱟᱜᱼᱟ ᱚᱸᱰᱮ ᱚᱱᱟ ᱠᱚᱨᱮ ᱵᱟᱝ ᱵᱟᱝᱛᱮ ᱫᱩ ᱛᱷᱮᱠᱮ ᱟᱹᱲᱟᱹᱭ ᱜᱷᱚᱱᱴᱟ ᱫᱮᱨᱤ ᱜᱚᱫᱚᱜᱼᱟ ᱡᱚᱢ ᱨᱮᱜᱮ᱾
ᱦᱮᱸ᱾
ᱟᱫᱚ ᱚᱱᱟ ᱦᱚᱛᱮᱫ ᱪᱤᱠᱟᱹ ᱠᱟ ᱴᱤᱯᱷᱤᱱ ᱨᱮ ᱫᱟᱠᱟ ᱜᱷᱮᱴ ᱢᱮ ᱚᱸᱰᱮ ᱜᱮ ᱫᱩᱲᱩᱵ ᱢᱮ ᱚᱸᱰᱮ ᱜᱮ ᱟᱨᱩᱵᱚᱜ ᱢᱮ ᱚᱸᱰᱮ ᱜᱮ
ᱟᱫᱚ ᱵᱮᱜ ᱨᱮ ᱵᱟᱭ ᱜᱤᱲᱤ ᱠᱟᱜ ᱛᱟᱭ ᱠᱮᱴᱞᱤ ᱢᱮᱴᱞᱤ ᱠᱚ ᱦᱮᱸ ᱥᱮ ᱵᱟᱝ ᱾
ᱛᱟᱯᱚᱨᱮ ᱟᱫᱚ ᱚᱱᱮ ᱟᱫᱚ ᱚᱱᱟ ᱦᱳᱴᱮᱞ ᱨᱮ ᱚᱸᱰᱮᱱᱟᱜ ᱦᱳᱴᱮᱞ ᱨᱮ ᱫᱚ ᱛᱚᱠᱷᱚᱱ ᱫᱚ ᱢᱟᱱᱮ ᱡᱟᱦᱟᱸ ᱞᱮᱠᱟ ᱠᱚ ᱩᱛᱩ ᱠᱟᱜᱼᱟ᱾
ᱦᱮᱸ
ᱟᱨ ᱫᱟᱢ ᱦᱚᱸ ᱫᱚᱢᱮ ᱟᱫᱚ ᱾
ᱫᱟᱢ ᱦᱚᱸ ᱛᱚᱢᱮ ᱩᱸ ᱟᱫᱚ ᱚᱲᱟᱜ ᱠᱷᱚᱱ ᱡᱟ ᱩᱫᱟᱹᱜ ᱜᱮ ᱫᱟᱜ ᱢᱟᱹᱰᱤ ᱜᱟᱱ ᱮᱢ ᱤᱫᱤ ᱠᱟᱫᱟ ᱾ ᱦᱮᱸ ᱞᱟᱹᱭ ᱢᱮ ᱜᱚᱝᱠᱮ
ᱟᱫᱚ ᱡᱟᱭᱦᱳᱠ ᱫᱟᱹᱭ ᱛᱟᱠᱚ ᱠᱚ ᱤᱫᱤ ᱡᱚᱝᱚᱜᱼᱟ ᱡᱚᱢ ᱦᱚᱸᱠᱚ ᱡᱚᱢᱟ ᱵᱟ ᱤᱱᱟᱹ ᱠᱷᱟᱱ ᱠᱷᱚᱨᱪᱟ ᱠᱚ ᱠᱟᱹᱴᱤᱡ ᱠᱚᱢ ᱮᱱᱟ ᱟᱨ ᱞᱟᱡ ᱦᱚᱸ ᱵᱤᱜᱼᱟ ᱫᱟᱠᱟ ᱛᱮᱫᱚ ᱾ ᱟᱨ ᱠᱷᱮᱡᱟᱹᱲᱤ ᱠᱚᱦᱚ ᱢᱟᱱᱮ ᱡᱚᱫᱤᱢ ᱡᱚᱢᱟ ᱚᱱᱟ ᱠᱷᱮᱞᱚᱴ ᱴᱟᱺᱰᱤ ᱨᱮ ᱾ ᱵᱟᱵᱟ ᱨᱮ ᱢᱟᱱᱮ ᱠᱩᱲᱤ ᱴᱟᱠᱟ ᱨᱮᱱᱟᱜ ᱦᱳ ᱠᱚᱢ ᱜᱮ ᱠᱚ ᱮᱢᱚᱜ-ᱟ ᱞᱟᱡ ᱦᱚᱸ ᱵᱟᱝ ᱵᱤᱜᱼᱟ ᱪᱚᱞᱞᱤᱥ ᱴᱟᱠᱟ ᱨᱮᱱᱟᱜ ᱡᱚᱢ ᱨᱮ ᱦᱚᱸ ᱞᱟᱡ ᱵᱟᱝ ᱵᱤᱜᱼᱟ ᱾
ᱛᱟᱦᱚᱞᱮ ᱟᱫᱚ ᱱᱤᱭᱟᱹ ᱵᱟᱨ ᱡᱚᱠᱷᱚᱱ ᱞᱟᱦᱟ ᱥᱮᱨᱢᱟ ᱪᱟᱞᱟᱣ ᱦᱳᱭ ᱞᱮᱱᱟ ᱢᱤᱫ ᱴᱟᱱ ᱜᱟᱛᱮ ᱜᱤᱫᱽᱨᱟᱹ ᱫᱚ ᱥᱮᱛᱟᱜ ᱯᱟᱭᱨᱟ ᱨᱮ ᱪᱟᱞᱟᱣ ᱛᱟᱦᱮᱸ ᱛᱟᱦᱮᱱᱟ ᱩᱱᱤ ᱫᱚ ᱟᱹᱞᱤᱧ ᱩᱱᱤ ᱦᱚᱸ ᱵᱮᱥ ᱴᱤᱯᱷᱤᱱ ᱵᱟᱠᱥᱚ ᱛᱮ ᱫᱟᱠᱟ ᱠᱚ ᱤᱫᱤ ᱡᱚᱱᱚᱜ ᱠᱟᱱᱟᱭ ᱾ ᱟᱫᱚ ᱤᱧ ᱦᱚᱸ ᱪᱟᱞᱟᱜ ᱮ ᱧᱟᱢ ᱪᱟᱞᱟᱣ ᱧᱟᱢ ᱠᱮᱫᱮ ᱠᱷᱟᱱ ᱟᱫᱚ ᱚᱱᱟᱜᱮ ᱵᱟᱨ ᱦᱚᱲ ᱞᱤᱧ ᱦᱟᱹᱴᱤᱧ ᱠᱟᱛᱮ ᱞᱤᱧ ᱡᱚᱢ ᱠᱮᱫᱟ ᱾ ᱟᱨ ᱵᱷᱟᱜᱮ ᱜᱮ ᱵᱩᱡᱟᱹᱣ ᱮᱱᱟ ᱵᱟᱠᱷᱟᱱ ᱫᱚ ᱢᱤᱫ ᱴᱟᱝ ᱚᱠᱛᱚ ᱫᱚ ᱮ ᱫᱚᱢᱮ ᱨᱮᱸᱜᱮᱡ ᱵᱩᱡᱽ ᱜᱚᱫᱚᱜ ᱜᱮᱭᱟ ᱥᱮ ᱾
ᱦᱩᱸ
ᱡᱮᱢᱚᱱ ᱫᱚ ᱡᱚᱢ ᱛᱮ ᱡᱟᱦᱟᱸ ᱡᱚᱢ ᱛᱮᱜᱮ ᱞᱟᱜᱟᱜ-ᱟ ᱟᱨ ᱫᱟᱠᱟ ᱫᱚ ᱠᱟᱹᱴᱤᱡ ᱧᱟᱢ ᱞᱮᱱᱠᱷᱟᱱ ᱜᱮ ᱟᱹᱰᱤ ᱡᱤᱣᱤ ᱨᱟᱲᱮᱡᱚᱜ-ᱟ ᱾
ᱟᱸ ᱦᱚᱸᱛᱚ ᱵᱟᱨ ᱵᱟᱨ ᱵᱟᱨ ᱪᱩᱯᱩᱫ ᱡᱚᱢ ᱨᱮ ᱦᱚᱸ ᱫᱟᱠᱟ ᱫᱚ ᱥᱮ ᱟᱱᱮ ᱫᱚᱢ ᱴᱟᱜ ᱵᱷᱟᱜᱤᱭ ᱫᱚᱦᱚᱭ ᱾
ᱦᱮᱸ
ᱟᱨ ᱱᱚᱣᱟ ᱠᱷᱮᱡᱟᱹᱲᱤ ᱠᱚ ᱫᱚ ᱪᱤᱠᱟᱹᱜᱼᱟ ᱡᱚᱢ ᱠᱮᱫᱟᱢ ᱠᱟᱹᱴᱤᱡ ᱛᱟᱞᱟᱝ ᱜᱮ ᱵᱷᱟᱹᱜᱤ ᱵᱩᱡᱷᱟᱹᱜᱼᱟ ᱛᱟᱨᱯᱚᱨᱮ ᱟᱫᱚ ᱟᱨ ᱦᱚᱸ ᱨᱮᱸᱜᱮᱡᱼᱟ ᱾
ᱦᱩᱸ
ᱟᱨ ᱛᱤᱱᱟᱹᱜ ᱜᱮ ᱚᱸᱰᱮ ᱫᱚᱠᱟᱱ ᱠᱩ ᱧᱮᱞᱚᱜ ᱩᱱᱟᱹᱜ ᱜᱮ ᱟᱨ ᱵᱮᱥᱤ ᱨᱮᱸᱜᱮᱡᱼᱟ ᱾
ᱦᱳᱭ ᱦᱳᱭ ᱾ ᱛᱚ ᱜᱚᱝᱠᱮ ᱩᱸ ᱚᱱᱛᱮ ᱮᱸ ᱟ ᱟᱯᱮ ᱟᱯᱮᱭᱟᱜ ᱟᱯᱮᱭᱟᱜ ᱢᱟᱱᱮ ᱟᱯᱮ ᱟᱹᱛᱩ ᱨᱮᱭᱟᱜ ᱯᱟᱨᱥᱚᱱᱟ ᱞᱤᱴᱤ ᱢᱮᱱᱟᱜ ᱜᱮᱭᱟ ᱥᱮ ᱵᱟᱝ ᱾
ᱦᱩᱸ ᱯᱟᱨᱥᱚᱱᱟ ᱞᱤᱴᱤᱢ ᱫᱚ ᱢᱮᱱᱟᱜ ᱜᱮᱭᱟ ᱾
ᱦᱮᱸ
ᱯᱟᱨᱥᱚᱱᱟᱞ ᱴᱤᱢ ᱫᱚ ᱢᱟᱱᱮ ᱡᱟᱦᱟᱸᱭ ᱥᱤᱱᱤᱭᱟᱨ ᱠᱚᱠᱚ ᱛᱟᱦᱮᱸ ᱠᱟᱱᱟ ᱢᱟᱲᱟᱝ ᱩᱱᱠᱩ ᱫᱚ ᱡᱷᱚᱛᱚ ᱠᱚ ᱵᱟᱹᱜᱤ ᱠᱮᱫᱟ ᱛᱟᱯᱚᱨᱮ ᱟᱫᱚ ᱚᱱᱟ ᱟᱞᱮᱭᱟᱜ ᱚᱠᱛᱚ ᱥᱚᱢᱚᱭ ᱫᱚ ᱩᱱᱠᱩ ᱫᱚ ᱟᱫᱚ ᱠᱷᱮᱞ ᱠᱟᱱ ᱜᱮᱭᱟ ᱠᱚ ᱠᱤᱪᱷᱩ ᱜᱟᱱ ᱫᱚ ᱟᱨ ᱢᱟᱨᱮ ᱠᱚ ᱢᱤᱫ ᱵᱟᱨ ᱢᱮᱱᱟᱜ ᱠᱚᱣᱟ ᱟᱨᱠᱤ ᱮᱸ ᱱᱮᱞ ᱛᱚᱵᱩ ᱩᱱᱠᱩ ᱫᱚ ᱟᱫᱚ ᱥᱮᱨᱚᱠᱚᱢ ᱫᱚ ᱯᱮᱠ ᱴᱤᱥ ᱨᱮᱱᱟᱜ ᱴᱟᱭᱤᱢ ᱫᱚ ᱵᱟᱝᱠᱚ ᱧᱟᱢᱟ ᱠᱟᱹᱢᱤ ᱠᱟᱹᱢᱤ ᱠᱟᱹᱥᱱᱤ ᱩᱱᱠᱩ ᱠᱚ ᱛᱟᱦᱮᱱ ᱜᱮᱭᱟ ᱛᱚ ᱡᱟᱭᱦᱳᱠ ᱡᱟᱦᱟᱸ ᱛᱤᱱᱟᱹᱜ ᱜᱮᱠᱚ ᱫᱟᱲᱮᱭᱟᱜᱼᱟ ᱚᱠᱛᱚ ᱫᱚᱠᱚ ᱮᱢ ᱜᱮᱭᱟ ᱾ ᱮᱢ ᱠᱟᱛᱮ ᱨᱮᱦᱚᱸ ᱢᱤᱫ ᱵᱟᱨᱭᱟ ᱢᱤᱫᱡᱚᱠᱷᱚ ᱠᱷᱮᱞ ᱠᱷᱮᱞ ᱦᱚᱪᱚ ᱠᱚᱜᱮᱭᱟᱞᱮ ᱩᱱᱠᱩ ᱠᱚ ᱾ ᱯᱟᱦᱤᱞ ᱨᱮᱱ ᱯᱟᱦᱤᱞ ᱨᱮᱱ ᱯᱤᱞᱭᱟᱨ ᱛᱚ᱾
ᱦᱩᱸ ᱦᱩᱸ ᱦᱩᱸ ᱜᱚᱰᱟ ᱨᱮ ᱜᱚᱰᱟ ᱨᱮ ᱜᱚᱰᱟ ᱨᱮ ᱟᱲ ᱨᱮᱦᱚᱸ ᱢᱤᱫᱴᱟᱝ ᱯᱞᱤᱭᱟᱨ ᱠᱚᱠᱚ ᱮᱴᱟᱜ ᱯᱞᱟᱨ ᱠᱚ ᱵᱚᱛᱚᱨ ᱛᱟᱦᱮᱱᱟ ᱵᱟᱝ ᱡᱮ ᱱᱩᱭ ᱯᱟᱞᱱᱟ ᱯᱞᱟᱨ ᱮ ᱦᱮᱡ ᱟᱠᱟᱱᱟᱭ᱾ ᱠᱷᱮᱞ ᱠᱟᱱᱟᱭ ᱟᱨ ᱡᱟᱦᱟᱸᱭ ᱢᱟᱨᱮ ᱯᱞᱟᱨ ᱠᱷᱮᱞ ᱮᱠᱥᱯᱮᱨᱤᱭᱮᱱᱥ ᱦᱩᱭ ᱟᱠᱟᱱ ᱛᱟᱠᱚᱣᱟ ᱩᱱᱠᱩ ᱫᱚ ᱜᱚᱝᱠᱮ ᱵᱚᱞ ᱠᱚ ᱩᱱᱠᱩ ᱴᱷᱮᱱ ᱫᱚ ᱵᱟᱢ ᱯᱟᱨᱚᱢ ᱫᱟᱲᱮᱭᱟᱜᱼᱟ᱾ ᱦᱳᱭᱛᱳ ᱫᱟᱹᱲ ᱛᱮᱜᱮ ᱵᱟᱝᱠᱚ ᱫᱟᱲᱮᱭᱟᱜᱼᱟ ᱮᱱᱠᱷᱟᱱ ᱠᱟᱴᱟ ᱞᱟᱛᱟᱨ ᱛᱮᱫᱚ ᱵᱚᱞ ᱠᱚᱫᱚ ᱯᱟᱨᱚᱢ ᱵᱟᱝ ᱦᱩᱭᱩᱜᱼᱟ᱾
ᱦᱮᱸ ᱟᱨ ᱩᱱᱠᱩ ᱩᱱᱠᱩᱣᱟᱜ ᱢᱟᱱᱮ ᱚᱱᱮ ᱢᱟᱱᱮ ᱴᱤᱯ ᱦᱚᱸ ᱟᱹᱰᱤ ᱠᱷᱟᱛᱨᱟ ᱜᱮᱛᱟ ᱠᱚᱣᱟ᱾ ᱢᱟᱱᱮ ᱠᱷᱟᱛᱨᱟ ᱵᱚᱞᱮ ᱫᱟᱨᱩᱱ ᱜᱮ ᱩᱱᱤ ᱴᱷᱟᱞᱟᱣ ᱛᱮᱦᱚᱸ ᱵᱟᱢ ᱴᱷᱤᱠᱟᱹ ᱫᱟᱲᱮᱭᱟᱜᱼᱟ, ᱚᱸᱠᱟ ᱴᱤᱠ ᱛᱟᱦᱮᱸᱱ ᱠᱚ ᱠᱟᱭᱫᱟ ᱠᱚ ᱵᱷᱟᱹᱜᱮ ᱠᱚ ᱵᱟᱲᱟᱭ ᱜᱮᱭᱟ ᱥᱮ᱾
ᱦᱮᱸ,
ᱟᱸ ᱩᱱᱠᱩ ᱚᱱᱮ ᱠᱟᱴᱟ ᱞᱟᱛᱟᱨ ᱠᱚᱨᱮ ᱵᱳᱞ ᱠᱚ ᱫᱚᱦᱚᱭ ᱜᱮᱭᱟ ᱟᱫᱚ ᱚᱸᱰᱮ ᱢᱟᱱᱮ ᱛᱷᱤᱭᱟᱹ ᱦᱚᱸ ᱵᱟᱝ ᱵᱤᱱ ᱫᱟᱲᱮᱜᱼᱟ ᱮᱢᱚᱱ ᱢᱟᱱᱮ ᱵᱟᱲᱟᱭ ᱜᱮᱭᱟ ᱠᱚ ᱠᱟᱭᱫᱟ ᱠᱚ ᱟᱹᱥᱩᱞ ᱠᱚ᱾
ᱦᱩᱸ ᱦᱩᱸ ᱦᱩᱸ᱾
ᱪᱮᱫ, ᱛᱷᱤᱭᱟᱹ ᱠᱚᱨᱛᱮ ᱜᱮ ᱞᱮ ᱯᱷᱟᱣᱩᱞ ᱠᱚ ᱥᱟᱵᱼᱟ, ᱟᱨ ᱩᱸᱠᱩ ᱯᱷᱟᱸ ᱠᱟᱭᱫᱟ ᱠᱚ ᱵᱷᱟᱹᱜᱤ ᱠᱚ ᱵᱟᱲᱟᱭᱟ᱾ ᱢᱟᱨᱮᱫ ᱢᱟᱨᱮ ᱠᱷᱮᱞᱳᱸᱰᱤᱭᱟᱹ ᱠᱚ ᱢᱮᱱᱟᱜ ᱠᱚᱣᱟ᱾
ᱦᱮᱸ ᱦᱩᱸ᱾
ᱟᱨ ᱡᱩᱫᱤ ᱠᱚ ᱜᱳᱞ ᱟᱠᱟᱫᱟ ᱠᱚ ᱦᱮᱸ, ᱥᱟᱵ ᱠᱟᱜ ᱵᱤᱱ ᱩᱸᱠᱩ ᱢᱟᱨᱮ ᱠᱷᱮᱞᱳᱰ ᱠᱚ ᱢᱮᱱᱟᱜ ᱠᱚᱣᱟ ᱠᱷᱮᱞᱳᱰᱤᱭᱟᱹ ᱠᱚ ᱢᱮᱱᱟᱜ ᱠᱚᱣᱟ ᱛᱚ ᱚᱱᱟ ᱴᱤᱢ ᱨᱮ, ᱩᱸᱠᱩ ᱜᱳᱞ ᱟᱠᱟᱫᱟ ᱩᱸᱠᱩ ᱟᱫᱚ ᱚᱸᱠᱟ ᱜᱮᱠᱚ ᱥᱟᱨᱟᱫᱤᱱ ᱠᱟᱴᱟ ᱞᱟᱛᱟᱨ ᱨᱮᱜᱮ ᱠᱚ ᱫᱚᱦᱚᱭᱟ, ᱟᱫᱚ ᱫᱚᱢᱮ ᱠᱚ ᱦᱳᱞᱰ ᱦᱳᱞᱰ ᱠᱟᱜᱼᱟ᱾ ᱚᱠᱛᱚ ᱠᱚ ᱯᱟᱨᱚᱢ ᱪᱟᱞᱟ ᱦᱩᱭᱩᱜ ᱠᱟᱱᱟ, ᱦᱚᱞᱰ ᱟᱠᱚ ᱵᱮᱥᱤ ᱫᱚ᱾
ᱦᱮᱸ ᱦᱮᱸ ᱻ
ᱟᱫᱚ ᱢᱮᱱ ᱟᱠᱚ ᱡᱮ ᱯᱟᱹᱦᱤᱞ ᱦᱚᱲ ᱠᱚᱫᱚ ᱢᱟᱱᱮ ᱡᱟᱦᱟᱸ ᱞᱮᱠᱟ ᱜᱮ ᱦᱳᱭᱛᱳ ᱛᱚᱠᱷᱚᱱ ᱫᱚ ᱯᱩᱭᱥᱟᱹ ᱠᱟᱹᱣᱰᱤ ᱠᱚ ᱵᱟᱝ ᱛᱟᱦᱮᱸ ᱠᱟᱱᱟ, ᱡᱟᱭᱦᱩᱠ ᱛᱚᱵᱮ ᱛᱚᱠᱷᱚᱱ ᱨᱮᱱ ᱠᱷᱮᱞᱳᱰᱤᱭᱟᱹ ᱠᱚ ᱡᱟᱦᱟ ᱡᱟᱦᱟᱸ ᱨᱮᱱ ᱜᱮ ᱠᱷᱮᱞ ᱫᱚ ᱫᱷᱚᱨᱢ ᱠᱚ ᱠᱷᱮᱞ ᱛᱟᱦᱮᱸᱜ᱾
ᱦᱳᱭ ᱜᱚᱝᱠᱮ ᱚᱸᱠᱟ ᱜᱮᱫ ᱟᱸᱡᱚᱢ ᱟᱠᱟᱱᱟ ᱦᱮᱸ, ᱠᱷᱮᱞ ᱠᱚᱫᱚ ᱟᱹᱰᱤ ᱢᱚᱸᱡᱽ ᱜᱮᱠᱚ ᱠᱷᱮᱞ ᱠᱟᱱ ᱛᱟᱦᱮᱸᱱᱟ, ᱩᱸ ᱪᱮᱫᱟᱜ ᱥᱮ ᱟᱞᱮ ᱱᱚᱰᱮ ᱡᱟᱦᱟᱸ, ᱩᱸ ᱮᱸ ᱠᱟᱹᱠᱩ ᱛᱟᱠᱚᱣᱟᱜ ᱩᱸᱻᱢᱮᱨ ᱨᱤᱱ ᱱᱟᱜ ᱡᱟᱦᱟᱸ ᱴᱤᱢ ᱠᱚ ᱛᱟᱦᱮᱸ ᱠᱟᱱᱟ, ᱮᱸ ᱟᱠᱚ ᱫᱚ ᱞᱟᱹᱭ ᱛᱟᱦᱮᱸᱜ ᱠᱚ ᱟᱠᱚ ᱞᱳᱠᱟᱞ ᱨᱮᱫᱚ ᱟᱠᱚ ᱜᱮᱠᱚ ᱛᱟᱦᱮᱸ ᱠᱟᱱᱟ᱾ ᱦᱩᱸ,
ᱟᱫᱚ ᱛᱚᱠᱷᱚᱱ, ᱛᱚᱠᱷᱚᱱ ᱨᱮᱱ ᱫᱚ ᱪᱤᱠᱟᱹᱭᱮᱫᱟᱜ ᱦᱟᱸᱜ ᱠᱚ ᱱᱚᱣᱟ ᱯᱩᱭᱥᱟᱹ ᱵᱟᱹᱱᱩᱜᱼᱟ ᱡᱟᱦᱟᱸᱱᱟᱜ ᱚᱱᱮᱻ ᱤᱭᱟᱹ ᱚᱱᱮ ᱡᱟᱦᱟᱸ ᱯᱩᱠᱷᱨᱤ ᱞᱮᱠᱟᱱᱟᱜ ᱦᱩᱰᱤᱧ ᱦᱩᱰᱤᱧ ᱰᱚᱵᱷᱟᱜ ᱠᱚ ᱵᱟᱝ ᱛᱟᱦᱮᱸᱱ ᱜᱮᱭᱟ, ᱚᱱᱟ ᱠᱚ ᱟᱸᱡᱮᱫ ᱠᱟᱛᱮ ᱦᱳᱞᱳ, ᱦᱟᱹᱠᱩ ᱥᱟᱵ ᱠᱟᱛᱮ ᱦᱳᱞᱳ ᱢᱟᱱᱮ ᱜᱳᱞ ᱠᱷᱮᱞᱳᱜ ᱫᱚ ᱱᱷᱟᱸᱜ ᱡᱟᱦᱟᱸ ᱮᱱᱴᱤᱨᱤ ᱥᱮ ᱚᱱᱟ ᱠᱚ ᱡᱳᱜᱟᱲ ᱛᱟᱦᱮᱸᱫ, ᱫᱷᱟᱨᱮ ᱢᱟᱨᱮᱜᱼᱟ᱾ ᱟᱹᱠᱷᱨᱤᱧ ᱠᱟᱛᱮ ᱨᱮᱦᱚᱸ ᱮᱱᱰᱨᱤ ᱠᱚ ᱡᱚᱜᱟᱲ ᱛᱟᱦᱮᱸᱫ ᱟᱨᱠᱤ, ᱦᱮᱸ?
ᱦᱩᱸ, ᱥᱮᱸᱫᱽᱨᱟ ᱵᱤᱨ ᱨᱮ ᱢᱮᱱᱟᱜ ᱦᱚᱪᱚ ᱵᱟᱨᱭᱟ ᱜᱟᱱ ᱦᱮᱸᱱᱟᱜ ᱤᱫᱤᱼᱟ ᱪᱚᱝ
ᱦᱮᱸ᱾
ᱦᱮᱸᱨ ᱚᱨᱮ ᱤᱭᱟᱹ ᱫᱚ ᱛᱚᱠᱷᱚᱱ ᱫᱚ ᱰᱟᱺᱜᱽᱨᱤ ᱜᱩᱯᱤ ᱠᱚᱦᱚᱸ ᱠᱚ ᱪᱟᱞᱟᱜ ᱨᱮᱦᱚᱸ ᱩᱸᱵ ᱢᱟᱱᱮ ᱚᱱᱮ ᱜᱚᱰᱟ ᱨᱮᱫᱚ ᱢᱤᱫ ᱵᱮᱲᱟ ᱫᱚᱠᱚ ᱪᱟᱞᱟᱜ ᱜᱮᱭᱟ, ᱠᱷᱮᱞᱳᱸᱰ ᱜᱚᱰᱟ ᱫᱚ ᱦᱮᱸᱥᱮ ᱵᱟᱝ? ᱱᱤᱛᱚᱝ ᱫᱚ ᱛᱚᱠᱷᱚᱱ ᱫᱚ ᱟᱫᱚ ᱡᱟᱦᱟᱸ ᱚᱱᱟ ᱠᱚ ᱟᱡ ᱢᱟᱱᱮ ᱟᱹᱰᱤ ᱟᱱᱟᱴ ᱜᱮ ᱛᱟᱦᱮᱸ ᱠᱟᱱᱟ ᱛᱚ᱾ ᱱᱮᱜᱼᱮ ᱛᱚᱡᱟ ᱫᱚ ᱟᱨ ᱱᱮᱛᱟᱨ ᱫᱚ ᱩᱱᱟᱹᱣ ᱥᱩᱡᱳᱜᱽ ᱥᱩᱵᱤᱫᱷᱟ ᱛᱟᱦᱮᱸᱱ ᱠᱟᱛᱮ ᱨᱮᱦᱚᱸ ᱟᱫᱚ ᱠᱷᱮᱞᱳᱰ ᱜᱮ ᱵᱟᱝᱠᱚ ᱪᱟᱞᱟᱜ ᱠᱟᱱᱟ, ᱡᱟᱦᱟᱸ ᱨᱮᱜᱮᱜ ᱡᱟᱦᱟᱸ ᱟᱹᱛᱩ ᱨᱮᱱ ᱜᱮ ᱢᱤᱫᱴᱮᱱ ᱜᱮ ᱟᱹᱛᱩ ᱨᱮᱱᱟᱜ ᱜᱮ ᱢᱤᱫᱴᱮᱱ ᱯᱩᱨᱟᱹ ᱯᱷᱩᱞ ᱴᱤᱢ ᱛᱟᱦᱮᱸᱱᱟ, ᱚᱸᱠᱟ ᱱᱟᱜ ᱫᱚ ᱵᱟᱹᱱᱩᱜ ᱠᱚᱣᱟ ᱱᱮᱛᱟᱨ ᱫᱚ ᱚᱠᱟ ᱟᱹᱛᱩ ᱨᱮᱦᱚᱸ ᱦᱮᱸ,
ᱦᱳᱭ, ᱱᱚᱰᱮ ᱫᱚ ᱟᱹᱰᱤ ᱜᱟᱱ ᱱᱮᱛᱟᱨ ᱮᱸ ᱡᱟᱦᱟᱸ ᱟᱞᱮ ᱜᱚᱰᱟ ᱨᱮᱠᱚ ᱠᱷᱮᱞ ᱞᱮᱫ ᱛᱟᱦᱮᱸᱱ ᱠᱷᱮᱞ ᱠᱟᱱᱟ ᱠᱚ ᱱᱤᱛᱚᱜᱼᱜᱚᱜᱼᱟᱜᱼᱟ ᱧᱮᱞᱳᱜ ᱠᱟᱱᱟ, ᱛᱤᱱᱟᱹᱜ ᱯᱟᱸᱪ ᱪᱷᱚ ᱴᱤ ᱟᱹᱛᱩ ᱢᱤᱞᱟᱹᱣ ᱠᱚ ᱠᱷᱮᱞ ᱠᱟᱱᱟ᱾
ᱡᱮᱦᱮᱛᱩ ᱡᱳᱛᱳ ᱡᱚᱛᱚ ᱠᱟᱞᱮᱠᱥᱮᱱ᱾
ᱡᱚᱛᱚ ᱠᱟᱞᱮᱠᱥᱚᱱ ᱨᱮᱜᱮ, ᱟᱫᱚ ᱱᱮᱛᱟᱨ ᱫᱚ ᱜᱚᱝᱠᱮ ᱠᱟᱹᱴᱤᱜ ᱨᱮᱜᱮ ᱚᱱᱮ ᱪᱩᱴᱤ ᱵᱤᱲᱤ ᱦᱟᱺᱰᱤ ᱯᱟᱹᱣᱨᱟᱹ ᱠᱚ ᱧᱩᱭᱫᱟ ᱟᱨ ᱡᱟᱹᱥ ᱛᱤ ᱠᱚ ᱵᱟᱯᱞᱟᱜ ᱠᱟᱱᱟ ᱜᱚᱝᱠᱮ ᱟᱨ ᱵᱟᱯᱞᱟ ᱠᱚᱛᱮ ᱞᱮ